ᱦᱮᱸ ᱡᱚᱦᱟᱨ ᱜᱮ᱾ ᱛᱚᱵᱮ ᱟᱯᱮ ᱥᱮᱱᱟᱜ ᱟᱵᱚᱦᱟᱣᱟ ᱠᱚᱫᱚ ᱴᱷᱤᱠᱴᱷᱟᱠ ᱜᱮᱛᱚ?
ᱦᱮᱸ ᱴᱷᱤᱠ ᱜᱮ᱾ ᱟᱫᱚ ᱟᱯᱮ ᱥᱮᱱᱟᱜ ᱜᱮ?
ᱟᱞᱮ ᱥᱮᱱᱟᱜ ᱦᱚᱸ ᱱᱟᱯᱟᱭ ᱜᱮ ᱢᱮᱱᱟᱜ ᱠᱟᱜ-ᱟ ᱦᱳᱭ ᱟᱭ ᱠᱟᱹᱴᱤᱡ ᱠᱟᱹᱴᱤᱡ᱾ ᱟᱨ ᱨᱩᱣᱟᱹ ᱠᱚᱦᱚᱸ ᱟᱹᱰᱤ ᱞᱚᱜᱚᱱ ᱧᱟᱢᱮᱫ ᱠᱚᱣᱟ ᱾ ᱡᱮᱦᱮᱛᱩ ᱥᱤᱠᱬᱤᱡᱽ ᱠᱚ ᱫᱚᱢᱮ ᱠᱚ ᱜᱮᱜᱮᱨ ᱠᱟᱱᱟ, ᱟᱨ ᱱᱤᱭᱟᱹ ᱥᱤᱠᱬᱤᱡᱽ ᱜᱮᱨ ᱵᱟᱧᱪᱟᱣ ᱠᱷᱟᱹᱛᱤᱨ ᱛᱮ ᱚᱠᱟ ᱞᱮᱠᱟᱱ ᱯᱚᱫᱽᱫᱷᱚᱛᱤ ᱟᱯᱱᱟᱨ ᱞᱮᱠᱷᱟᱡ ᱥᱮ ᱚᱠᱟ ᱞᱮᱠᱟᱱ ᱪᱮᱫ ᱠᱚ ᱪᱤᱠᱟᱹ ᱞᱮᱠᱷᱟᱱ ᱱᱩᱠᱩ ᱥᱤᱠᱬᱤᱡᱽ ᱩᱱᱟᱹᱜ ᱵᱟᱠᱚ ᱡᱟᱹᱥᱛᱤᱜᱼᱟ, ᱥᱮ ᱩᱱᱟᱹ ᱚᱸᱡᱽᱨᱟ ᱠᱚ ᱢᱮᱱᱟᱜᱼᱟ ᱚᱱᱟ ᱠᱷᱟᱹᱛᱤᱨ ᱠᱚ ᱡᱟᱹᱥᱛᱤᱜ ᱠᱟᱱᱟ ᱾ ᱥᱮ ᱡᱟᱦᱟᱸ ᱫᱟᱜ ᱠᱚ ᱯᱟᱥᱱᱟᱣ ᱢᱮᱱᱟᱜ ᱠᱟ ᱚᱱᱟ ᱠᱷᱟᱹᱛᱤᱨ ᱛᱮᱠᱚ ᱡᱟᱹᱥᱛᱤᱜ ᱠᱟᱱᱟ? ᱥᱮ ᱦᱚ-ᱚᱸ ᱦᱟᱹᱞᱤ ᱦᱟᱹᱞᱤ ᱫᱟᱜ ᱛᱮ ᱚᱱᱟ ᱠᱷᱟᱹᱤᱨ ᱛᱮᱠᱚ ᱡᱟᱹᱥᱛᱤᱜ ᱠᱟᱱᱟ, ᱟᱸ ᱪᱮᱫ ᱠᱷᱟᱹᱛᱤᱨ ᱠᱚ ᱡᱟᱹᱥᱛᱤᱜ ᱠᱟᱱᱟ ᱱᱩᱠᱩ ᱥᱤᱠᱬᱤᱡᱽ?
ᱦᱩᱸ ᱤᱧ ᱫᱩᱧ ᱢᱚᱱᱮᱭᱟ ᱡᱟᱦᱟᱸ ᱟᱵᱚ ᱨᱟᱥᱛᱟ ᱜᱷᱟᱴᱨᱮ ᱰᱨᱮᱱ ᱠᱚ ᱢᱮᱱᱟᱜ ᱫᱚ ᱚᱸᱡᱽᱨᱟ ᱫᱟᱜ ᱠᱷᱚᱱᱟᱜ ᱦᱚᱸᱠᱚ ᱛᱮᱭᱟᱨᱚᱜ ᱚᱱᱟ ᱥᱟᱶᱛᱮ ᱱᱚᱜᱼᱚᱭ ᱡᱮ ᱞᱟᱴᱟ ᱠᱷᱚᱱᱟᱜ ᱡᱟᱦᱟᱸ ᱫᱟᱜ ᱨᱮᱭᱟᱲ ᱟᱠᱟᱫ ᱫᱚ ᱚᱸᱰᱮ ᱠᱷᱚᱱᱟᱜ ᱦᱚᱸ ᱠᱚ ᱡᱟᱦᱟᱸ ᱯᱟᱞᱟ ᱠᱚ ᱧᱩᱨᱩᱜ ᱠᱟᱱ ᱡᱟᱦᱟᱸ ᱠᱚ ᱥᱮᱭᱟᱜ ᱠᱟᱱ ᱫᱚ ᱚᱸᱰᱮ ᱠᱷᱚᱱᱟᱜ ᱦᱚᱸᱠᱚ ᱛᱮᱭᱟᱨᱚᱜ ᱠᱟᱱ ᱜᱮᱭᱟ, ᱤᱧᱫᱚ ᱚᱱᱠᱟᱧ ᱢᱚᱱᱮᱭᱟ ᱟᱫᱚ ᱟᱢᱜᱮ ᱪᱮᱫᱠᱟᱢ ᱵᱟᱰᱟᱭᱟ, ᱠᱟᱹᱭ ᱮᱢ ᱞᱟᱹᱭᱟᱹᱧ ᱠᱷᱟᱱ ᱱᱟᱯᱟᱭ ᱠᱚᱜᱼᱟ?
ᱤᱧ ᱫᱩᱧ ᱢᱚᱱᱮᱭᱟ ᱥᱤᱠᱬᱤᱡ ᱫᱚ ᱚᱱᱟ ᱰᱨᱮᱱ ᱫᱟᱜ ᱠᱷᱚᱡ ᱠᱮᱠᱮᱡ ᱵᱟᱠᱚ ᱵᱟᱠᱩ ᱵᱟᱠᱚ ᱵᱟᱠᱚ ᱮᱸᱜ ᱟᱹᱞᱤᱧ ᱫᱚᱞᱤᱧ ᱢᱚᱱᱮᱭᱟ ᱡᱮ ᱩᱱᱠᱩ ᱫᱚ ᱰᱨᱮᱱ ᱠᱷᱚᱡ ᱫᱚ ᱵᱟᱠᱩ ᱛᱮᱭᱟᱨᱚᱜᱼᱟ ᱾ ᱰᱨᱮᱱ ᱰᱨᱮᱱ ᱰᱨᱮᱱ ᱠᱷᱚᱡ ᱦᱚᱸᱠᱚ ᱛᱮᱭᱟᱨ ᱫᱚᱠᱚ ᱛᱮᱭᱟᱨᱚ ᱠᱤᱱᱛᱩ ᱡᱚᱛᱚ ᱫᱚ ᱰᱨᱮᱱ ᱠᱷᱚᱡ ᱫᱚ ᱵᱟᱠᱚ ᱛᱮᱭᱟᱨᱚᱜᱼᱟ᱾ ᱠᱤᱪᱷᱩ ᱫᱚᱠᱚ ᱟᱸ ᱛᱮᱭᱟᱨᱚᱜ ᱛᱟᱦᱮᱸᱱᱟ ᱾ ᱮᱸ ᱤᱭᱟᱹ ᱠᱷᱚᱱ ᱠᱤᱪᱷᱩ ᱫᱚ ᱜᱟᱡᱟᱲ ᱠᱷᱚᱱ, ᱜᱟᱡᱟᱲ ᱨᱮ ᱡᱟᱦᱟᱸ ᱚᱸᱡᱽᱨᱟ ᱠᱚ ᱛᱟᱦᱮᱸᱱᱟ᱾ ᱡᱟᱦᱟᱸ ᱫᱚ ᱵᱤᱨ ᱠᱚᱨᱮ ᱠᱚ ᱞᱟᱹᱭ ᱠᱚᱫᱚ ᱡᱟᱦᱟᱸ ᱫᱚ ᱵᱤᱨ ᱥᱤᱠᱬᱤᱡ ᱠᱚ ᱞᱟᱹᱭ ᱠᱚᱫᱚ ᱾ ᱩᱱᱠᱩ ᱠᱚ ᱛᱮᱭᱟᱨᱚᱜᱼᱟ ᱡᱟᱦᱟᱸ ᱫᱚ ᱵᱚᱲᱚ ᱵᱚᱲᱚ ᱥᱤᱠᱬᱤᱡ ᱠᱚ ᱛᱟᱦᱮᱸᱱᱟ, ᱰᱨᱮᱱ ᱠᱚᱫᱚ ᱦᱩᱰᱤᱡ ᱦᱩᱰᱤᱡ ᱥᱤᱠᱬᱤᱡ ᱠᱚ ᱛᱟᱦᱮᱱᱟ᱾ ᱵᱤᱨ ᱨᱮᱱ ᱥᱤᱠᱬᱤᱡ ᱫᱚᱢ ᱧᱮᱞ ᱠᱟᱜ ᱠᱚᱜᱮᱭᱟ, ᱵᱚᱲᱚ ᱵᱚᱲᱚ ᱠᱚ ᱛᱟᱦᱮᱸᱱᱟ ᱟᱨ ᱱᱚᱝᱠᱟ ᱟᱨᱚ ᱢᱤᱫ ᱨᱚᱠᱚᱢ ᱥᱤᱠᱬᱤᱡ ᱢᱮᱱᱟᱜ ᱠᱟᱫ ᱠᱚᱣᱟ ᱡᱟᱦᱟᱸᱭ ᱫᱚ ᱨᱚᱜᱟ ᱨᱚᱜᱟ ᱯᱟᱛᱞᱟ ᱯᱟᱛᱞᱟ᱾ ᱦᱩᱰᱤᱧ ᱠᱚ ᱧᱮᱞᱚᱜᱼᱟ, ᱟᱨ ᱥᱩᱲ ᱫᱚᱢᱮ ᱞᱟᱹᱴᱩ ᱞᱟᱹᱴᱩ ᱛᱟᱦᱮᱸᱱ ᱛᱟᱠᱚᱣᱟ ᱾ ᱩᱱᱠᱩ ᱦᱚᱸ ᱥᱤᱠᱬᱤᱡ ᱦᱚᱸᱠᱚ ᱧᱮᱞᱟᱜ-ᱟ ᱠᱤᱱᱛᱩ ᱵᱤᱵᱷᱤᱱᱚ ᱨᱚᱠᱚᱢ ᱥᱤᱠᱲᱤᱡ ᱥᱤᱠᱬᱤᱡ ᱢᱮᱱᱟᱜ ᱟᱠᱟᱫ ᱠᱚᱣᱟ, ᱡᱟᱦᱟᱸᱭ ᱥᱤᱠᱬᱤᱡ ᱠᱚ ᱡᱩᱫᱤ ᱢᱤᱫ ᱪᱚᱴ ᱠᱚ ᱜᱮᱨ ᱢᱮᱭᱟ ᱥᱮ ᱟᱢ ᱫᱚ ᱰᱩᱦᱩ ᱩᱛᱟᱹᱨ ᱜᱚᱫ ᱛᱟᱢᱟᱠᱚ, ᱚᱱᱠᱟᱱ ᱥᱤᱠᱬᱤᱡ ᱦᱚᱸ ᱢᱮᱱᱟᱜ ᱟᱠᱟᱜ ᱠᱚᱣᱟ ᱾
ᱦᱳᱭ ᱟᱞᱮ ᱥᱮᱫ ᱦᱚᱸ ᱢᱮᱱᱟᱜ ᱠᱟᱜ ᱠᱚᱜᱮᱭᱟ ᱢᱮᱱᱟᱜ ᱫᱚ᱾
ᱦᱮᱸ ᱜᱚᱴᱟ ᱜᱮ ᱢᱮᱱᱟᱜ ᱫᱚ ᱢᱮᱱᱟᱜ ᱠᱚᱣᱟ, ᱡᱮᱦᱮᱛᱩ ᱟᱵᱚ ᱥᱟᱱᱛᱟᱲ ᱚᱲᱟᱜ ᱫᱚ ᱵᱤᱨ ᱫᱷᱟᱨᱮ ᱥᱮ, ᱜᱟᱡᱟᱲ ᱫᱷᱟᱨᱮ ᱜᱮ ᱛᱟᱦᱮᱱᱟ, ᱟᱨ ᱟᱵᱚ ᱫᱚ ᱥᱟᱦᱟᱵ ᱛᱮᱵᱚᱱ ᱡᱟᱣᱨᱟ ᱠᱟᱜᱼᱟ ᱟᱨ ᱥᱟᱦᱟᱱ ᱠᱚᱵᱚᱱ ᱡᱟᱣᱨᱟ ᱠᱟᱜᱼᱟ ᱥᱮ ᱟᱨᱚ ᱚᱱᱟ ᱠᱚ ᱠᱚᱨᱮ ᱫᱟᱜ ᱧᱟᱢ ᱞᱮᱠᱷᱟᱡ ᱥᱤᱠᱬᱤᱡ ᱠᱚ ᱛᱮᱭᱟᱨᱚᱜ ᱜᱮᱭᱟ, ᱟᱨ ᱫᱟᱜ ᱞᱮᱠᱷᱟᱡ ᱜᱮ ᱥᱤᱠᱬᱤᱡ ᱫᱚᱠᱚ ᱛᱮᱭᱟᱨᱚᱜᱼᱟ ᱥᱮ? ᱟᱨ ᱱᱤᱛᱟᱨ ᱫᱚ ᱵᱟᱛᱷᱨᱩᱢ ᱠᱚᱨᱮ ᱠᱷᱚᱡ ᱦᱚᱸ ᱥᱤᱠᱲᱤᱡ᱾ ᱛᱮᱭᱟᱨᱚᱜ ᱠᱟᱱ ᱜᱮᱭᱟ ᱛᱚᱵᱮ ᱦᱚᱸᱜ-ᱚᱭ ᱥᱤᱠᱲᱤᱡ ᱠᱚ ᱵᱟᱧᱪᱟᱣ ᱞᱟᱹᱜᱤᱫ ᱮᱢᱚᱱ ᱪᱮᱫ ᱯᱚᱫᱽᱫᱷᱚᱛᱤ ᱟᱯᱱᱟᱨ ᱞᱮᱠᱷᱟᱡ ᱱᱟᱯᱟᱭᱚᱜᱼᱟ᱾
ᱦᱩᱸ ᱦᱮᱛᱚᱜ ᱢᱟ ᱵᱟᱡᱟᱨ ᱨᱮ ᱳᱰᱚᱠ ᱟᱠᱟᱱᱟ ᱥᱤᱠᱬᱤᱡ ᱨᱮᱱᱟᱜ ᱫᱷᱩᱯ ᱟᱨ ᱥᱟᱶᱛᱮ ᱚᱲᱟᱜ ᱠᱚᱨᱮ ᱦᱟᱱᱟ ᱱᱤᱭᱟᱹ ᱠᱚᱠᱚ ᱨᱟᱯᱟᱜᱟᱠᱚ ᱚᱱᱟ ᱠᱷᱚᱱᱟᱜ ᱜᱮ ᱩᱱᱟᱹᱜ ᱵᱟᱠᱚ ᱦᱤᱡᱩᱜᱼᱟ᱾ ᱟᱫᱚ ᱟᱯᱮ ᱥᱮᱱᱟᱜ ᱜᱮ ᱚᱠᱟ ᱞᱮᱠᱟ?
ᱤᱧ ᱫᱩᱧ ᱢᱚᱱᱮᱭᱟ ᱥᱤᱠᱲᱤᱢ ᱠᱷᱚᱱ ᱵᱟᱧᱪᱟᱣ ᱞᱟᱹᱜᱤᱫ ᱫᱚ ᱢᱚᱥᱟᱨᱤ ᱜᱮ ᱱᱟᱯᱟᱭᱟ ᱡᱮᱦᱮᱛᱩ ᱢᱚᱥᱟᱨᱤ ᱴᱟᱸᱜᱟᱣ ᱢᱮ ᱥᱤᱠᱲᱤᱡ ᱠᱷᱚᱡ ᱢᱚᱛᱚᱡ ᱫᱚ ᱵᱟᱝ ᱢᱚᱥᱟᱨᱤ ᱡᱩᱫᱤᱢ ᱴᱟᱸᱜᱟᱣᱟ ᱛᱚ ᱵᱤᱧ ᱠᱤᱫᱤᱧ ᱥᱮ ᱟᱨᱚ ᱮᱢᱟᱱ ᱠᱚ ᱠᱮᱰᱨᱚᱢ ᱢᱮᱰᱨᱚᱢ ᱦᱚᱲᱢᱚ ᱨᱮ ᱵᱟᱠᱚ ᱫᱮᱡᱚᱜᱼᱟ ᱡᱟᱦᱟᱸᱟᱱ ᱠᱚ ᱮᱢᱟᱱ ᱛᱮᱢᱟᱱ ᱥᱤᱠᱲᱤᱡ ᱵᱟᱠᱚ ᱦᱮᱡ ᱡᱚᱛᱚ ᱠᱷᱚᱡ ᱵᱟᱧᱪᱟᱣ ᱢᱮᱭᱟ ᱟᱨ ᱡᱟᱦᱟᱸ ᱫᱚ ᱚᱱᱮ ᱡᱟᱦᱟᱸ ᱫᱚ ᱢᱩᱴᱤᱱ ᱠᱚᱠᱚ ᱡᱮᱨᱮᱫ ᱮᱫᱟ ᱫᱷᱩᱢᱟᱹᱭᱟᱢ ᱚᱱᱟ ᱫᱚ ᱪᱮᱛᱟᱱ ᱪᱮᱛᱟᱱ ᱜᱮ ᱠᱟᱹᱢᱤᱭᱟ ᱞᱟᱛᱟᱨ ᱛᱮᱫᱚ ᱵᱟᱭ ᱠᱟᱹᱢᱤᱭᱟ ᱡᱮᱦᱮᱛᱩ ᱩᱱᱤ ᱫᱚ ᱞᱟᱛᱟᱨ ᱛᱮ ᱫᱟᱬᱟᱱᱟ ᱥᱮ ᱪᱮᱛᱟᱱ ᱨᱮᱫᱚ ᱵᱟᱭ ᱫᱟᱬᱟᱱ ᱜᱮᱭᱟ ᱦᱳᱭᱥᱮ ᱟᱢ ᱟᱢᱫᱟ ᱡᱟᱭᱜᱟ ᱨᱮᱜᱮ ᱧᱮᱞᱚᱜᱼᱟ ᱡᱮ ᱡᱮ ᱵᱤᱧ ᱜᱮᱨ ᱛᱮᱦᱚᱸ ᱦᱚᱲ ᱠᱚ ᱜᱩᱡᱩᱜᱼᱟ ᱢᱤᱫ ᱡᱟᱹᱯᱤᱫ ᱨᱮ ᱡᱮᱦᱮᱛᱩ ᱪᱮᱫᱟᱜ ᱩᱱᱤᱧ ᱜᱤᱛᱤᱡ ᱠᱚᱜᱣᱟᱭ ᱟᱨ ᱵᱤᱧ ᱮ ᱜᱮᱨᱮᱭᱟ ᱪᱮᱫᱟᱜ ᱱᱤᱥᱪᱳᱭ ᱛᱚᱱᱚᱲᱟᱜ ᱨᱮ ᱵᱤᱧᱮ ᱵᱚᱞᱚᱣ ᱠᱟᱱᱟ ᱟᱨ ᱮ ᱜᱮᱨ ᱟᱠᱟᱫᱮᱭᱟ
ᱦᱮᱸ ᱦᱮᱸ ᱚᱱᱠᱟ ᱠᱟᱛᱮᱜ ᱜᱮ ᱟᱹᱰᱤ ᱜᱟᱱ ᱢᱟᱹᱱᱢᱤ ᱠᱚ ᱜᱚᱡ ᱟᱠᱟᱱ ᱜᱮᱭᱟ ᱟᱞᱮ ᱟᱛᱩ ᱠᱚᱨᱮ ᱦᱚᱸ ᱵᱟᱠᱚ ᱵᱩᱡᱷᱟᱹᱣ ᱫᱟᱲᱮ ᱟᱠᱟᱣ ᱫᱟ ᱡᱟᱹᱯᱤᱫ ᱨᱮᱛᱚ
ᱟᱪᱪᱷᱟ ᱦᱮᱸ ᱩᱱᱠᱩ ᱫᱚ ᱩᱱᱠᱩ ᱫᱚ ᱦᱩᱰᱤᱧ ᱦᱩᱰᱤᱧ ᱵᱤᱧ ᱠᱚ ᱛᱟᱦᱮᱱᱟ ᱟᱨ ᱚᱱᱟ ᱦᱚᱲᱢᱚ ᱨᱮᱭᱟᱜ ᱞᱚᱞᱚ ᱠᱷᱟᱹᱛᱤᱨ ᱛᱮᱠᱚ ᱦᱤᱡᱩᱜ ᱜᱮᱭᱟ ᱟᱨ ᱩᱱᱠᱩ ᱠᱚ ᱚᱱᱠᱟᱱ ᱡᱟᱭᱜᱟ ᱨᱮᱜᱮ ᱠᱚ ᱦᱤᱡᱩᱜᱼᱟ ᱡᱟᱦᱟᱸᱨᱮ ᱠᱤᱪᱨᱤᱡ ᱠᱚ ᱛᱟᱦᱮᱱ ᱛᱟᱵᱚᱱᱟ ᱨᱚᱦᱚᱲᱟᱜ ᱠᱤᱪᱨᱤᱡ ᱠᱚ ᱛᱟᱦᱮᱱ ᱛᱟ ᱩᱱᱠᱩ ᱚᱱᱟᱨᱮ ᱱᱟᱯᱟᱭ ᱜᱮᱠᱚ ᱵᱩᱡᱷᱼᱟ ᱚᱱᱟ ᱠᱷᱟᱹᱛᱤᱨ ᱛᱮᱠᱚ ᱦᱤᱡᱩᱜ ᱜᱮᱭᱟ ᱟᱨ ᱚᱱᱟ ᱦᱤᱡᱩᱜ ᱨᱮᱜᱮ ᱟᱵᱚ ᱫᱚ ᱜᱤᱛᱤᱡ ᱠᱚᱜ ᱟᱵᱚ ᱵᱟᱵᱚᱱ ᱫᱤᱥᱟᱹᱭᱟ ᱡᱩᱫᱤᱢ ᱛᱮᱱ ᱠᱮᱫᱮᱭᱟ ᱛᱚ ᱜᱮᱨᱟᱜ ᱢᱮᱭᱟ ᱮᱢᱚᱱ ᱠᱤᱪᱷᱩ ᱠᱤᱪᱷᱩ ᱢᱮᱱᱟᱜ ᱟᱠᱟᱫ ᱠᱚᱣᱟ ᱡᱟᱦᱟᱸᱭ ᱫᱚ ᱪᱤᱛᱤ ᱵᱤᱧ ᱩᱱᱠᱩ ᱫᱚ ᱜᱮᱨ ᱞᱮᱢᱠᱷᱟᱱ ᱵᱟᱢ ᱵᱩᱡᱽ ᱫᱟᱲᱮᱭᱟᱜᱼᱟ ᱡᱮ ᱜᱮᱨ ᱟᱠᱟᱫᱤᱧᱟ ᱥᱮ ᱪᱟᱞᱟᱣ ᱟᱠᱟᱫᱤᱧᱟ ᱠᱤᱱᱛᱩ ᱵᱮᱥ ᱟᱢᱟᱜ ᱦᱚᱲᱢᱚᱨ ᱨᱮ ᱪᱟᱞᱟᱣ ᱟᱠᱟᱱᱟ ᱟᱨ ᱚᱱᱟ ᱫᱩ ᱜᱷᱚᱱᱴᱟ ᱯᱚᱨ ᱚᱱᱟᱨᱮ ᱨᱮᱡᱟᱞᱴ ᱮᱢ ᱧᱟᱢᱟ ᱟᱨ ᱫᱩ ᱜᱷᱚᱱᱴᱟ ᱨᱮᱡᱟᱞᱴ ᱧᱟᱢ ᱠᱟᱛᱮᱫ ᱦᱚᱸ ᱟᱢ ᱫᱚ ᱵᱟᱢ ᱵᱩᱡᱷᱟᱹᱣ ᱫᱟᱲᱮᱭᱟᱜᱼᱟ ᱡᱮ ᱢᱮᱱᱛᱮ ᱩᱱᱤ ᱫᱚ ᱵᱤᱧᱜᱤ ᱜᱮ ᱜᱮᱨ ᱟᱠᱟᱫᱤᱧᱟ ᱢᱮᱱᱛᱮ ᱟᱢ ᱫᱚᱢ ᱢᱮᱱᱟ ᱦᱮᱸ ᱡᱮ ᱤᱧ ᱫᱚ ᱚᱱᱠᱟᱜᱤᱧ ᱵᱩᱡᱷᱟᱹᱣ ᱮᱼᱟ ᱡᱚᱠᱷᱚᱱ ᱩᱱᱤ ᱦᱚᱲᱮ ᱵᱟᱹᱲᱤᱡ ᱪᱮᱫᱟᱜ ᱥᱮ ᱱᱚᱥᱴᱚᱜ ᱟᱭ ᱛᱚᱠᱷᱚᱱ ᱟᱢ ᱵᱩᱡᱽ ᱧᱟᱢᱟᱢ ᱡᱮ ᱦᱮᱸ ᱱᱩᱭ ᱫᱚ ᱪᱤᱛᱤ ᱵᱤᱧ ᱮ ᱜᱮᱨ ᱟᱠᱟᱫᱮᱭᱟ ᱥᱮ ᱦᱮᱸ ᱪᱤᱞᱤ ᱜᱮᱨ ᱟᱠᱟᱫᱮ ᱛᱮ ᱱᱩᱭ ᱦᱚᱲ ᱢᱟᱹᱱᱢᱤ ᱫᱚ ᱜᱚᱡ ᱮᱱᱟᱭ ᱦᱮᱸᱥᱮ
ᱦᱩᱸ ᱦᱩᱸ ᱟᱯᱮ ᱥᱮᱫ ᱫᱚ ᱛᱚᱵᱮ ᱟᱯᱮᱥᱮᱫ ᱫᱚ ᱛᱚᱵᱮ ᱛᱚ ᱱᱮᱛᱟᱨ ᱫᱤᱱ ᱫᱚ ᱜᱚᱰᱟ ᱠᱚᱨᱮᱫ ᱫᱚ ᱪᱮᱫ ᱠᱚᱯᱮ ᱪᱟᱥ ᱜᱮᱭᱟ
ᱟᱞᱮ ᱥᱮᱫ ᱫᱚ ᱱᱮᱛᱟᱨ ᱫᱚ ᱜᱚᱰᱟ ᱠᱚᱨᱮ ᱫᱚᱞᱮ ᱪᱟᱥ ᱜᱮᱭᱟ ᱮᱸ ᱵᱮᱸᱜᱟᱲ ᱢᱩᱞᱟᱹ ᱟᱨ ᱱᱚᱱᱛᱮ ᱵᱷᱤᱱᱰᱤ ᱵᱷᱚᱨᱵᱩᱴᱤ ᱦᱮᱸ ᱛᱟᱯᱚᱨᱮ ᱢᱚᱴᱚᱨ ᱥᱩᱴᱤ ᱦᱚᱸᱠᱩ ᱪᱟᱥ ᱫᱚᱠᱚ ᱪᱟᱥ ᱜᱮᱭᱟ ᱵᱤᱱᱥ ᱠᱩ ᱪᱟᱥ ᱜᱮᱭᱟ ᱵᱷᱤᱱᱰᱤ ᱠᱚ ᱪᱟᱥ ᱜᱮᱭᱟ ᱦᱚᱛᱚᱫ ᱠᱚᱠᱩ ᱮᱨ ᱜᱮᱭᱟ ᱠᱚᱸᱰᱟ ᱦᱚᱸᱠᱚ ᱮᱨ ᱜᱮᱭᱟ ᱵᱤᱫ ᱜᱮᱭᱟ ᱟᱨ ᱛᱟᱯᱚᱨᱮ ᱱᱚᱛᱮ ᱯᱩᱨᱟᱭ ᱠᱷᱟᱰᱟ ᱠᱚ ᱦᱮᱸᱥᱮ ᱟᱨᱚ ᱟᱨᱚ ᱮᱢᱟᱱ ᱛᱮᱢᱟᱱ ᱡᱷᱤᱸᱜᱟᱹ ᱯᱩᱨᱟᱹᱭ ᱮᱢᱟᱱ ᱛᱮᱱᱟᱜ ᱠᱚ ᱢᱮᱱᱟᱜ ᱟᱠᱟᱫᱟ ᱚᱱᱟ ᱠᱚᱠᱚ ᱦᱮᱸ ᱛᱮᱭᱟᱨ ᱛᱟᱦᱮᱱᱟ ᱟᱯᱮ ᱥᱮᱫ ᱫᱚ?
ᱦᱮᱸ ᱟᱞᱮ ᱥᱮᱫ ᱫᱚ ᱜᱚᱰᱟ ᱡᱟᱭᱜᱟ ᱨᱮᱫᱚ ᱦᱮᱸ ᱨᱟᱦᱮᱲ ᱠᱚ ᱨᱟᱢᱲᱟ ᱠᱚ ᱚᱱᱟ ᱠᱚᱠᱚ ᱮᱨ ᱜᱮᱭᱟ, ᱟᱨ ᱥᱟᱶᱛᱮ ᱚᱱᱠᱟ ᱜᱷᱩᱴᱩ ᱠᱚᱨᱮᱱᱟᱜ ᱠᱷᱮᱛ ᱠᱚᱨᱮ ᱫᱚᱠᱚ ᱨᱚᱦᱚᱭ ᱜᱮᱭᱟ ᱵᱮᱸᱜᱟᱲ ᱠᱚ, ᱵᱚᱨᱵᱩᱴᱤ ᱠᱚ ᱟᱨᱚ ᱟᱹᱰᱤ ᱨᱚᱠᱚᱢᱟᱜ ᱤᱭᱟᱹ ᱠᱚ ᱫᱟᱨᱮ ᱠᱚᱠᱚ ᱨᱚᱦᱚᱭ ᱜᱮᱭᱟ᱾
ᱟᱪᱪᱷᱟ ᱱᱟᱯᱟᱭ ᱠᱟᱛᱷᱟ ᱛᱚᱵᱮ ᱟᱢᱫᱚ ᱱᱤᱥᱪᱳᱚᱭ
ᱵᱮᱸᱜᱟᱲ ᱠᱚᱫᱚᱢ ᱨᱚᱦᱚᱭ ᱟᱠᱟᱜ ᱜᱮᱭᱟ? ᱡᱮᱦᱮᱛᱩ ᱵᱮᱸᱜᱟᱲ ᱪᱟᱥ ᱫᱚ ᱥᱚᱦᱚᱡ ᱟᱱᱟᱜ ᱠᱟᱛᱷᱟ ᱫᱚ ᱵᱟᱝ ᱠᱟᱱᱟ᱾ ᱵᱮᱸᱜᱟᱲ ᱨᱮᱫᱚ ᱞᱚᱜᱚᱱ ᱛᱮ ᱛᱤᱡᱩ ᱠᱚ ᱞᱟᱴᱷᱟᱜ-ᱟ ᱟᱨ ᱞᱚᱜᱚᱱ ᱠᱚ ᱛᱤᱡᱩᱭᱟ ᱞᱚᱜᱚᱱ ᱜᱮ ᱵᱟᱹᱲᱤᱡᱚᱜ-ᱟ ᱵᱮᱸᱜᱟᱲ ᱫᱚ, ᱟᱨ ᱵᱮᱸᱜᱟᱲ ᱨᱮ ᱴᱟᱴᱠᱟ ᱴᱟᱴᱠᱟ ᱫᱟᱜ ᱥᱤᱛᱟᱹᱜ ᱦᱩᱭᱩᱜ-ᱟ᱾ ᱮᱸ ᱠᱚᱢ ᱫᱟᱜ ᱛᱮᱫᱚ ᱵᱮᱸᱜᱟᱲ ᱫᱚ ᱵᱟᱝ ᱡᱚᱜ ᱜᱮᱭᱟ ᱵᱮᱸᱜᱟᱲ ᱨᱮᱫᱚ ᱠᱟᱹᱴᱤᱡ ᱡᱟᱹᱥᱛᱤ ᱜᱮ ᱫᱟᱜ ᱮ ᱦᱟᱛᱟᱣᱟ᱾ ᱦᱮᱸᱥᱮ ᱱᱚᱣᱟ ᱠᱟᱛᱷᱟ ᱠᱚ ᱫᱚᱢ ᱵᱟᱰᱟᱭ ᱜᱮᱭᱟ ᱠᱟᱹᱴᱤᱡ ᱫᱟᱜ ᱡᱩᱫᱤ ᱠᱚᱢᱚᱜ-ᱟ ᱮᱱᱠᱷᱟᱱ ᱫᱚ ᱵᱮᱸᱟᱲ ᱵᱷᱟᱞᱮ ᱞᱮᱠᱟ ᱵᱟᱝ ᱦᱩᱭᱩᱜ-ᱟ ᱵᱮᱟᱲ ᱨᱮ ᱟᱵᱟᱨ ᱵᱮᱸᱜᱟᱲ ᱵᱷᱟᱞᱤ ᱱᱟᱯᱟᱭ ᱛᱮ ᱦᱩᱭ ᱠᱷᱟᱹᱛᱤᱨ ᱛᱮ ᱟᱵᱟᱨ ᱚᱱᱟᱨᱮ ᱥᱟᱨ ᱥᱮ ᱥᱟᱨ ᱡᱟᱛᱤᱭᱚ ᱡᱤᱱᱤᱥ ᱮᱢᱟᱜ ᱦᱩᱭᱩᱜ-ᱟ ᱦᱮᱸᱥᱮ᱾ ᱱᱚᱣᱟ ᱠᱚᱫᱚ ᱟᱢ ᱦᱚᱢ ᱧᱮᱞ ᱟᱠᱟᱫ ᱜᱮᱭᱟ᱾
ᱦᱮᱸ,
ᱛᱚᱵᱮ ᱦᱚᱜ-ᱚᱭ ᱢᱮᱱᱟᱠᱚ ᱥᱟᱹᱨᱤ ᱜᱮᱥᱮ ᱪᱮᱫ ᱞᱟᱹᱭᱟ ᱡᱮ ᱵᱮᱸᱜᱟᱲ ᱢᱤᱨᱜᱤ ᱦᱚᱲ ᱫᱚ ᱵᱟᱠᱚ ᱡᱚᱢ ᱦᱚᱪᱚ ᱠᱚᱣᱟ, ᱪᱮᱫᱟᱜ ᱢᱤᱨᱜᱤ ᱦᱚᱲ ᱵᱟᱠᱚ ᱡᱚᱢ ᱦᱚᱪᱚ ᱠᱚᱣᱟ ᱵᱮᱸᱜᱟᱲ ᱫᱚ?
ᱚᱱᱟ ᱢᱟ ᱵᱟᱹᱧ ᱞᱟᱹᱭᱫᱟᱲᱮᱟᱜ ᱠᱟᱱᱟ ᱟᱢ ᱡᱩᱫᱤᱢ ᱞᱟᱹᱭᱟᱹᱧ ᱠᱷᱟᱱ ᱱᱟᱯᱟᱭ ᱠᱚᱜ-ᱟ ᱛᱚ᱾
ᱟᱪᱷᱟ ᱛᱚᱵᱮ ᱢᱮᱱ ᱡᱮ ᱵᱮᱸᱜᱟᱲ ᱨᱮᱫᱚ ᱠᱟᱹᱴᱤᱡ ᱠᱟᱹᱴᱤᱡ ᱛᱸᱤᱡᱩ ᱠᱚ ᱛᱟᱦᱮᱱ ᱜᱮᱭᱟ᱾ ᱩᱱᱠᱩ ᱡᱩᱫᱤᱢ ᱡᱚᱢ ᱢᱮᱥᱟ ᱠᱚᱣᱟ, ᱛᱚ ᱡᱟᱦᱟᱸ ᱫᱚ ᱢᱤᱨᱜᱤ ᱡᱟᱦᱟᱸᱭ ᱧᱟᱢ ᱠᱮᱠᱚᱣᱟ ᱩᱱᱠᱩ ᱫᱚ ᱠᱟᱹᱴᱤᱡ ᱵᱮᱥᱤᱜ ᱛᱟᱠᱚᱣᱟ ᱥᱮ ᱵᱮᱸᱜᱟᱲᱮ ᱡᱟᱦᱟᱸᱭ ᱡᱚᱢᱟ ᱩᱱᱤ ᱫᱚ ᱡᱟᱦᱟᱸᱭ ᱚᱯᱟᱨᱮᱥᱮᱱ ᱟᱠᱟᱱᱟ ᱥᱮ ᱦᱟᱹᱞᱤ ᱦᱟᱹᱞᱤ ᱚᱯᱟᱨᱮᱥᱮᱱ ᱟᱠᱟᱱᱟ ᱦᱚᱞᱟ ᱢᱟᱸᱫᱷᱮᱨ ᱜᱮ ᱚᱯᱟᱨᱥᱚᱱ ᱠᱟᱱᱟ ᱩᱱᱤ ᱫᱚ ᱵᱟᱠᱚ ᱡᱚᱢ ᱦᱚᱪᱚᱣᱟᱭ ᱛᱟᱦᱮᱱᱟ ᱵᱮᱜᱟᱨ, ᱪᱮᱫᱟᱜ ᱵᱟᱠᱚ ᱡᱚᱢ ᱦᱚᱪᱚᱣᱟᱭ ᱛᱟᱦᱮᱱᱟ ᱚᱱᱮ ᱡᱮᱠᱚ ᱜᱮᱫ ᱟᱠᱟᱫᱮᱭᱟ ᱵᱤᱞᱤᱰ ᱛᱮᱠᱚ ᱜᱮᱫ ᱟᱠᱟᱫᱮᱭᱟ ᱟᱨ ᱜᱮᱫ ᱠᱟᱛᱮᱫ ᱠᱚ ᱥᱤᱞᱟᱹᱭ ᱟᱠᱟᱫ ᱛᱟᱭᱟ ᱚᱱᱟ ᱵᱮᱸᱜᱟᱲ ᱡᱚᱢ ᱞᱮᱠᱷᱟᱡ ᱜᱮ ᱩᱱᱤ ᱫᱚ ᱜᱷᱟᱣᱭᱟ ᱜᱷᱟᱣ ᱵᱚᱞᱛᱮ ᱚᱱᱟ ᱜᱷᱟᱣ ᱠᱟᱛᱮᱫ ᱵᱤᱞᱤᱜ ᱛᱟᱭᱟ ᱚᱸᱰᱮ ᱠᱷᱚᱡ ᱵᱤᱞᱤ ᱞᱮᱱᱠᱷᱟᱱ ᱟᱨ ᱵᱟᱝ ᱵᱮᱥᱚᱜ-ᱟ᱾ ᱚᱱᱟ ᱠᱷᱟᱹᱛᱤᱨ ᱛᱮ ᱰᱟᱠᱛᱟᱨ ᱠᱚ ᱢᱮᱱᱟ ᱵᱮᱸᱜᱟᱲ ᱫᱚ ᱟᱞᱚᱭ ᱡᱚᱢ ᱦᱚᱪᱚ ᱟᱨᱚ ᱠᱚ ᱢᱮᱱᱟ ᱢᱤᱥᱴᱤ ᱟᱞᱩᱭ ᱡᱚᱢ ᱦᱚᱪᱚ ᱢᱮᱲᱚᱢ ᱡᱤᱱᱤᱥ ᱡᱮᱦᱮᱛᱩ ᱥᱩᱜᱟᱨ ᱛᱮᱦᱚᱸ ᱚᱱᱟ ᱫᱚ ᱦᱩᱭ ᱫᱟᱲᱮᱭᱟᱜ-ᱟ ᱦᱮᱸᱥᱮ ᱟᱫᱚ ᱵᱮᱸᱜᱟᱲ ᱢᱚᱛ ᱫᱚ ᱵᱟᱝ ᱠᱤᱪᱷᱩ ᱠᱤᱪᱷᱩ ᱢᱮᱛᱟᱣᱟ ᱠᱚᱣᱟ ᱦᱮᱸ ᱯᱚᱞᱴᱤ ᱡᱤᱞ ᱟᱞᱚᱢ ᱡᱚᱢᱟ ᱦᱳᱭᱥᱮ, ᱦᱟᱱᱟ ᱡᱤᱞ ᱟᱞᱚᱢ ᱡᱚᱢᱟ ᱩᱢᱩᱠ ᱡᱤᱞ ᱟᱞᱚᱢ ᱡᱚᱢᱟ ᱦᱟᱹᱠᱩ ᱦᱟᱨᱛ ᱟᱞᱚᱢ ᱡᱚᱢᱟ ᱚᱱᱠᱟ ᱦᱚᱸᱠᱩ ᱞᱟᱹᱭ ᱠᱮᱭᱟ ᱟᱢ ᱡᱟᱦᱟᱸ ᱪᱟᱥᱮ ᱮᱢ ᱞᱟᱹᱭ ᱠᱮᱜ-ᱟ ᱦᱮᱸ, ᱛᱚ ᱟᱯᱮ ᱥᱮᱫ ᱫᱚ ᱢᱩᱞᱟᱹᱠᱚ ᱪᱟᱥ ᱠᱮᱭᱟ?
ᱦᱮᱸ ᱦᱮᱸ ᱢᱩᱞᱩᱹ ᱠᱚ ᱪᱟᱥ ᱮ ᱜᱮᱭᱟ ᱜᱚᱰᱟ ᱡᱟᱭᱜᱟ ᱨᱮ ᱦᱩᱴᱩᱨ ᱨᱮ ᱠᱷᱮᱛ ᱠᱚᱨᱮ ᱦᱚᱸᱠᱚ ᱮᱨ ᱜᱮᱭᱟ ᱠᱚ ᱟᱫᱚ ᱚᱱᱟ ᱫᱚ ᱵᱮᱥᱤᱨ ᱵᱷᱟᱜᱽ ᱨᱟᱵᱟᱝ ᱫᱤᱱ ᱜᱮ ᱦᱩᱭᱩᱜ ᱜᱮᱭᱟ ᱱᱮᱛᱟᱨ ᱫᱤᱱ ᱫᱚ ᱵᱟᱝ
ᱟᱪᱪᱷᱟ ᱢᱩᱞᱟᱹ ᱦᱚᱸ ᱠᱩ ᱢᱩᱞᱟᱹ ᱦᱚᱸ ᱟᱹᱰᱤ ᱵᱟᱹᱞᱤ ᱥᱚᱵᱽᱡᱤ ᱠᱟᱱ ᱜᱮᱭᱟ ᱢᱤᱫ ᱦᱤᱥᱟᱹᱵ ᱛᱮ ᱮᱸ ᱢᱩᱞᱟᱹ ᱦᱚᱸ ᱤᱧ ᱫᱚ ᱟᱹᱰᱤᱧ ᱠᱩᱥᱤᱭᱟᱜ ᱜᱮᱭᱟ ᱮᱱᱠᱷᱟᱱ ᱦᱮᱸ ᱢᱩᱞᱟᱹ ᱟᱲᱟᱜ ᱦᱚᱸ ᱫᱚᱢᱮᱜᱤᱧ ᱠᱩᱥᱤᱭᱟᱜᱼᱟ᱾ ᱢᱩᱞᱟᱹ ᱵᱷᱟᱹᱡᱤ ᱠᱟᱛᱮᱫ ᱡᱟᱦᱟᱸ ᱫᱚ ᱨᱚᱦᱚᱲ ᱫᱟᱠᱟ ᱥᱟᱶᱛᱮ ᱮᱸ ᱥᱤᱯᱤ ᱠᱟᱛᱮᱫ ᱡᱚᱢ ᱟᱹᱰᱤᱧ ᱠᱩᱥᱤᱭᱟᱜᱼᱟ᱾ ᱟᱯᱮ ᱥᱮᱫ ᱫᱚ ᱜᱟᱹᱭ ᱠᱚᱯᱮ ᱫᱚᱦᱚ ᱠᱚᱣᱟ ᱥᱮ ᱵᱟᱝ ᱟᱞᱮ ᱥᱮᱫ ᱫᱚ ᱜᱟᱹᱭ ᱠᱚᱠᱩ ᱫᱚᱦᱚ ᱠᱚᱜᱮᱭᱟ ᱟᱨ ᱤᱧ ᱫᱚ ᱛᱚᱣᱟ ᱫᱟᱠᱟ ᱠᱚᱫᱚ ᱫᱚᱢᱮᱜᱤᱧ ᱠᱩᱥᱤᱭᱟᱜᱼᱟ ᱛᱚᱣᱟ ᱡᱚ ᱟᱹᱴᱤᱭᱟᱹ ᱡᱤᱱᱤᱥ ᱫᱚᱢᱮᱜᱮᱧ ᱠᱩᱥᱤᱭᱟᱜᱼᱟ ᱟᱯᱮ ᱫᱚᱯᱮ ᱠᱩᱥᱤᱭᱟᱜᱼᱟ ᱥᱮ ᱵᱟᱝ
ᱦᱮᱸ ᱟᱞᱮ ᱨᱮᱱ ᱦᱚᱸ ᱢᱮᱱᱟᱜ ᱠᱚᱜᱮᱭᱟ ᱜᱟᱹᱭ ᱫᱚ ᱢᱮᱱᱟᱜ ᱠᱚᱜᱮᱭᱟ ᱩᱱᱠᱩ ᱫᱚ ᱜᱟᱹᱭ ᱛᱟᱦᱮᱸ ᱞᱮᱱᱠᱷᱟᱱ ᱢᱤᱫᱴᱟᱝ ᱱᱟᱯᱟᱭ ᱡᱮ ᱜᱩᱨᱤᱡ ᱟᱵᱚᱣᱟᱜ ᱠᱟᱹᱢᱤ ᱨᱮᱢᱟ ᱡᱷᱚᱛᱚ ᱠᱟᱹᱢᱤ ᱨᱮᱜᱤ ᱜᱩᱨᱤᱡ ᱢᱟ ᱞᱟᱜᱟᱜ ᱜᱮᱭᱟ ᱵᱚᱸᱜᱟ ᱵᱩᱨᱩ ᱠᱟᱹᱢᱤ ᱠᱚᱨᱮᱜ ᱟᱨ ᱥᱟᱶᱛᱮ ᱠᱷᱮᱛ ᱨᱮ ᱡᱟᱸᱦᱟ ᱥᱟᱨ ᱦᱤᱥᱟᱹᱵᱽ ᱛᱮ ᱮᱸ ᱜᱩᱨᱤᱡ ᱠᱚᱵᱚᱱ ᱮᱢᱟᱜ ᱠᱟᱱ ᱫᱚ ᱚᱱᱟ ᱠᱟᱹᱢᱤ ᱨᱮᱦᱚᱸ ᱞᱟᱜᱟᱜ ᱜᱤᱭᱟ᱾
ᱦᱮᱸ ᱚᱱᱟ ᱦᱚᱸ ᱠᱟᱱ ᱜᱮᱭᱟ᱾ ᱡᱮᱦᱩᱛᱩ ᱛᱚᱣᱟ ᱡᱚᱢ ᱫᱚ ᱟᱹᱰᱤ ᱱᱟᱯᱟᱭ ᱢᱟᱱᱮ ᱱᱟᱯᱟᱭ ᱡᱤᱱᱤᱥ ᱠᱟᱱᱟ᱾ ᱮᱸ ᱛᱚᱣᱟ ᱡᱚᱢ ᱞᱮᱠᱷᱟᱱ ᱫᱚ ᱢᱟᱱᱮ ᱦᱚᱲᱢᱚ ᱨᱮ ᱟᱹᱰᱤ ᱞᱮᱠᱟᱱ ᱩᱯᱚᱠᱟᱨ ᱦᱩᱭᱩᱜᱼᱟ᱾ ᱦᱚᱲ ᱢᱚᱴᱟ ᱦᱚᱠᱚ ᱫᱟᱲᱤᱭᱟᱜᱼᱟ ᱛᱚᱣᱟ ᱡᱚᱢ ᱠᱟᱛᱮ ᱦᱮᱸᱥᱮ ᱟᱨ ᱠᱟᱹᱴᱤᱡ ᱠᱷᱚᱱᱜᱮ ᱟᱵᱩ ᱫᱚ‍ ᱛᱚᱣᱟ ᱫᱚᱵᱚᱱ ᱧᱩ ᱟᱠᱟᱫ ᱜᱮᱭᱟ ᱫᱷᱟᱹᱨᱛᱤ ᱨᱮ ᱚᱱᱠᱟᱱᱤ ᱚᱠᱚᱭ ᱦᱚᱴᱟᱜ ᱦᱚᱸ ᱢᱟᱹᱱᱢᱤ ᱵᱟᱹᱱᱩᱭ ᱠᱟᱫᱮᱭᱟ ᱡᱮ ᱩᱱᱤ ᱵᱤᱱᱟᱹ ᱛᱚᱣᱟ ᱧᱩ ᱠᱟᱛᱮ ᱦᱮᱡ ᱟᱠᱟᱱᱟ ᱚᱠᱚᱭ ᱢᱟᱹᱱᱢᱤ ᱦᱚᱸ ᱡᱮ ᱡᱟᱱᱟᱢ ᱛᱚᱨᱟ ᱠᱷᱚᱱ ᱜᱮ ᱡᱮ ᱛᱚᱣᱟ ᱵᱟᱭ ᱧᱩᱭᱟ ᱢᱮᱱᱛᱮ ᱩᱱᱤ ᱫᱚ ᱡᱟᱱᱟᱢ ᱛᱚᱨᱟ ᱠᱷᱚᱡ ᱜᱮ ᱩᱱᱤ ᱫᱚ ᱛᱚᱣᱟᱭ ᱧᱩᱭᱟ ᱪᱮᱫᱟᱜ ᱛᱚᱣᱟᱭ ᱧᱩᱭᱟ ᱩᱱᱤ ᱜᱮ ᱚᱱᱟ ᱜᱮ ᱯᱩᱭᱞᱩ ᱡᱚᱢᱟᱜ ᱛᱟᱭ ᱡᱮᱦᱩᱛᱩ ᱟᱭ ᱮᱴᱟᱜ ᱠᱤᱪᱷᱩ ᱵᱟᱭ ᱡᱚᱢ ᱫᱟᱲᱮᱭᱟᱜᱼᱟ ᱦᱮᱸᱥᱮ ᱩᱸ ᱡᱟᱱᱟᱢ ᱛᱚᱨᱟ ᱠᱷᱚᱡ ᱜᱮ ᱩᱱᱤ ᱞᱟᱹᱜᱤᱫ ᱫᱚ ᱮᱸ ᱱᱟᱯᱟᱭᱚᱜᱼᱟ ᱛᱚᱣᱟ ᱮᱴᱟᱜ ᱡᱤᱭᱟᱹᱞᱤ ᱠᱚᱫᱚ ᱦᱩᱭ ᱫᱟᱲᱮᱭᱟᱜᱼᱟ ᱡᱮᱢᱚᱱ ᱠᱤᱪᱷᱩ ᱠᱤᱪᱷᱩ ᱡᱤᱭᱟᱹᱞᱤ ᱢᱮᱱᱟᱜ ᱠᱟᱜ ᱠᱚᱣᱟ ᱛᱚᱣᱟ ᱫᱚ ᱵᱟᱠᱚ ᱧᱩᱭᱟ ᱡᱮᱢᱚᱱ ᱪᱮᱬᱮ ᱪᱮᱬᱮ ᱫᱚ ᱛᱚᱣᱟ ᱫᱚ ᱵᱟᱠᱚ ᱮᱢᱟᱣ ᱠᱚᱣᱟ ᱠᱴᱤ ᱠᱟᱹᱴᱤᱡ ᱠᱷᱚᱱ ᱫᱚ ᱩᱱᱠᱩ ᱫᱚᱠᱚ ᱮᱢᱟᱠᱚᱣᱟ ᱡᱚᱢᱟᱜ ᱜᱮᱠᱚ ᱮᱢᱟᱠᱚᱣᱟ ᱟᱨ ᱡᱤᱭᱟᱹᱞᱤ ᱯᱤᱛᱤ ᱦᱚᱸ ᱟᱞᱟᱫᱟ ᱟᱞᱟᱫᱟ ᱢᱮᱱᱟᱜ ᱠᱚᱣᱟ ᱡᱟᱦᱟᱸᱭ ᱫᱚ ᱛᱚᱣᱟ ᱵᱟᱠᱚ ᱧᱩᱭᱟ ᱦᱮᱸᱥᱮ᱾ ᱡᱟᱞᱮ ᱠᱷᱚᱱ ᱛᱚᱣᱟ ᱵᱟᱠᱚ ᱧᱩᱭᱟ᱾ ᱟᱵᱚ ᱢᱟᱹᱱᱢᱤ ᱫᱚ ᱠᱟᱹᱴᱤᱡ ᱠᱷᱚᱡ ᱜᱮ ᱦᱩᱰᱤᱧ ᱠᱷᱚᱡ ᱜᱮ ᱛᱚᱣᱟ ᱜᱮᱵᱚᱱ ᱧᱩ ᱟᱠᱟᱫᱟ ᱦᱮᱸ ᱥᱮ᱾ ᱱᱮᱛᱟᱨ ᱦᱚᱸ ᱧᱩ ᱵᱚᱱ ᱜᱟᱱᱟ ᱱᱮᱛᱟᱨ ᱦᱚᱸᱠᱚ ᱢᱮᱛᱟ ᱵᱚᱱᱟ ᱦᱮᱸ ᱛᱚᱣᱟ ᱧᱩ ᱫᱚ ᱱᱟᱯᱟᱭ ᱡᱤᱱᱤᱥ ᱠᱟᱱᱟ ᱟᱵᱚ ᱫᱚ ᱛᱚᱣᱟ ᱧᱩ ᱞᱟᱹᱠᱛᱤ ᱠᱟᱱ ᱛᱟᱵᱚᱱᱟ᱾
ᱦᱳᱭ ᱦᱮᱸ ᱫᱟᱫᱟ ᱛᱚᱵᱮᱧ ᱞᱟᱹᱭ ᱮᱼᱟ ᱟᱯᱮᱥᱮᱫ ᱛᱟᱞᱦᱮ ᱡᱟᱦᱮᱨ ᱨᱮᱫᱚ ᱪᱮᱫ ᱪᱮᱫ ᱫᱟᱨᱮ ᱠᱚ ᱢᱮᱱᱟᱜᱼᱟ?
ᱟᱞᱮ ᱥᱮᱫ ᱫᱚ ᱫᱟᱨᱮ ᱢᱮᱱᱟᱜ ᱟᱠᱟᱜᱼᱟ ᱥᱟᱨᱡᱚᱢ ᱫᱟᱨᱮ ᱢᱮᱱᱟᱜ ᱟᱠᱟᱜᱼᱟ᱾
ᱦᱮᱸ
ᱛᱟᱯᱚᱨᱮ ᱱᱚᱱᱛᱮ ᱢᱟᱛᱠᱚᱢ ᱫᱟᱨᱮ ᱦᱚᱸ ᱢᱮᱱᱟᱜ ᱟᱠᱟᱫ ᱜᱮᱭᱟ ᱟᱞᱮ ᱥᱮᱱ ᱫᱚ ᱟᱨ ᱧᱮᱞ ᱟᱠᱟᱱᱟ ᱠᱤᱪᱷᱩ ᱵᱟᱲᱮ ᱫᱟᱨᱮ ᱦᱚᱸ ᱢᱮᱱᱟᱜ ᱟᱠᱟᱜᱼᱟ᱾ ᱢᱩᱨᱩᱫ ᱫᱟᱨᱮ ᱦᱚᱸ ᱢᱮᱱᱟᱜ ᱟᱠᱟᱜᱼᱟ ᱟᱞᱮ ᱥᱮᱱ ᱫᱚ ᱟᱨ ᱦᱚ ᱛᱟᱨᱯᱚᱨᱮ ᱱᱚᱣᱟ ᱠᱤᱪᱷᱩ ᱡᱟᱭᱜᱟ ᱨᱮᱫᱚ ᱧᱮᱞ ᱠᱟᱱᱟ᱾ ᱠᱷᱤᱡᱩᱨ ᱫᱟᱨᱮ ᱦᱚᱸ ᱢᱮᱱᱟᱜ ᱟᱠᱟᱜᱼᱟ ᱢᱟᱱᱮ ᱟᱫᱚ ᱚᱱᱟᱫᱚ ᱡᱟᱦᱮᱨ ᱵᱩᱴᱟᱹ ᱴᱷᱮᱱ ᱫᱚ ᱵᱤᱥᱮᱥ ᱠᱟᱭᱛᱮ ᱥᱟᱨᱡᱚᱢ ᱫᱟᱨᱮ ᱛᱟᱦᱮᱱᱟ ᱟᱨ ᱱᱚᱛᱮ ᱢᱟᱛᱼ ᱠᱚᱢ ᱫᱟᱨᱮ ᱛᱟᱦᱮᱱᱟ ᱵᱤᱥᱮᱥ ᱠᱟᱭᱛᱮ ᱧᱮᱞ ᱠᱟᱜᱟᱹᱧ ᱟᱨ ᱚᱠᱟ ᱥᱮᱫ ᱚᱠᱟ ᱞᱮᱠᱟᱱ ᱛᱟᱦᱮᱱᱟ ᱠᱤᱱᱛᱩ, ᱡᱮ ᱫᱟᱨᱮ ᱠᱚ ᱵᱚᱸᱜᱟᱣᱟᱜ ᱠᱟᱱᱟ ᱡᱟᱦᱮᱨ ᱛᱷᱟᱱ ᱚᱱᱟ ᱫᱚ ᱵᱟᱝ ᱠᱟᱱᱟ ᱡᱟᱦᱮᱨ ᱛᱷᱟᱱ ᱟᱨ ᱜᱚᱴᱼ ᱛᱷᱟᱱ ᱦᱳᱭᱳᱜ ᱚᱸᱰᱮ ᱫᱚ ᱢᱤᱫᱴᱮᱱ ᱫᱷᱤᱨᱤ ᱛᱟᱦᱮᱱᱟ ᱢᱟᱨᱟᱝ ᱵᱩᱨᱩ ᱡᱟᱦᱮᱨ ᱟᱭᱩ ᱠᱚ ᱯᱩᱡᱟᱹᱼ ᱠᱤᱱᱟᱹ ᱟᱸ ᱯᱮᱭᱟ ᱠᱟᱛᱮᱫ ᱜᱚᱴ ᱴᱟᱺᱰᱤ ᱨᱮᱦᱚᱸ ᱯᱮᱭᱟ ᱫᱷᱤᱨᱤ ᱢᱮᱱᱟᱜ ᱟᱠᱟᱫ ᱛᱟᱞᱮᱭᱟ᱾ ᱟᱨ ᱡᱟᱦᱮᱨ ᱛᱷᱟᱱ ᱦᱚᱸ ᱯᱮᱭᱟ ᱫᱷᱤᱨᱤ ᱢᱮᱱᱟᱜ ᱟᱠᱟᱫ ᱛᱟᱞᱮᱭᱟ ᱟᱨ ᱢᱟᱹᱡᱷᱤ ᱛᱷᱟᱱ ᱨᱮᱫᱚ ᱟᱞᱮᱭᱟᱜ ᱫᱚᱼ ᱠᱷᱩᱱᱴᱤ ᱵᱤᱫ ᱢᱮᱱᱟᱜ ᱟᱠᱟᱫ ᱡᱟᱦᱟᱸ ᱫᱚᱼ ᱢᱤᱫᱴᱮᱱ ᱢᱟᱺᱡᱷᱤ ᱵᱚᱸᱜᱟ ᱛᱟᱞᱟ ᱞᱮᱱᱠᱷᱟᱱ ᱟᱨᱦᱚᱸ ᱢᱤᱫᱴᱮᱱ ᱢᱟᱺᱡᱷᱤ ᱞᱟᱹᱜᱤᱫᱼ ᱮ ᱢᱤᱫᱴᱮᱱ ᱢᱟᱺᱡᱷᱤᱭ ᱵᱚᱸᱜᱟ ᱛᱟᱞᱟ ᱟᱠᱟᱱ ᱥᱮ ᱩᱱᱤ ᱧᱩᱛᱩᱢ ᱛᱮᱼ ᱢᱤᱫᱴᱮᱱ ᱠᱷᱩᱱᱴᱤ ᱠᱚ ᱵᱤᱫᱟ ᱪᱮᱫᱟᱜ ᱠᱚ ᱵᱤᱫᱟ ᱚᱱᱟ ᱫᱚᱠᱚ ᱵᱤᱫᱟ ᱡᱮ ᱦᱮᱸ ᱟᱞᱮᱼ ᱟᱞᱮ ᱟᱛᱩᱨᱮ ᱱᱤᱱᱟᱹᱜ ᱜᱟᱱ ᱢᱟᱺᱡᱷᱤ ᱠᱚ ᱛᱟᱦᱮᱸ ᱠᱟᱱᱟ ᱢᱮᱱᱛᱮ᱾ ᱱᱤᱱᱟᱹᱜ ᱜᱟᱱ ᱢᱟᱹᱡᱷᱤ ᱠᱚ ᱦᱩᱭ ᱞᱮᱱᱟ ᱢᱮᱱᱛᱮ ᱟᱨᱠᱚ ᱵᱚᱸᱜᱟ ᱛᱟᱞᱟ ᱟᱠᱟᱱᱟ ᱟᱯᱮ ᱟᱛᱳ ᱥᱮᱫ ᱫᱚᱼ ᱚᱠᱟ ᱞᱮᱠᱟ ᱡᱮ ᱢᱟᱹᱡᱷᱤ ᱠᱚ ᱵᱚᱸᱜᱟ ᱛᱟᱞᱟ ᱞᱮᱱᱠᱷᱟᱱ ᱡᱮ ᱠᱷᱩᱱᱴᱤ ᱠᱚᱯᱮ ᱵᱤᱫᱟ ᱥᱮ ᱵᱟᱯᱮ ᱵᱤᱫᱟ? ᱟᱸ ᱟᱯᱮ ᱥᱮᱫ ᱫᱚ ᱚᱠᱟᱞᱮᱠᱟ?
ᱟᱫᱚ ᱚᱱᱟ ᱢᱟ ᱤᱧᱫᱚ ᱵᱟᱹᱧ ᱞᱟᱹᱭ ᱫᱟᱲᱮᱭᱟᱹᱜ ᱠᱟᱱᱟ ᱢᱮᱱᱠᱷᱟᱱᱼ ᱚᱸ ᱠᱚᱲᱟ ᱜᱤᱫᱽᱨᱟᱹ ᱠᱚᱜᱮ ᱚᱱᱟᱢᱟ ᱵᱷᱟᱹᱞᱤ ᱠᱚ ᱵᱟᱲᱟᱭᱟᱠᱚ ᱟᱨ ᱛᱚᱵᱮᱼ ᱡᱟᱦᱮᱨ ᱨᱮᱫᱚ ᱟᱯᱮ ᱥᱮᱫ ᱫᱚ ᱚᱠᱚᱭᱠᱚ ᱫᱟᱵᱟᱠᱚ ᱠᱚᱲᱟ ᱜᱤᱫᱽᱨᱟᱹ ᱜᱮ ᱪᱮᱫ ᱠᱟᱱ ᱠᱚ ᱫᱚ?
ᱟᱞᱮᱥᱮᱫ ᱰᱟᱺᱝᱣᱟᱹ ᱠᱚᱲᱟ ᱜᱤᱫᱽᱨᱟᱹ ᱠᱚ ᱫᱟᱵᱟ ᱮᱴᱟᱜ ᱦᱚᱲ ᱫᱚ ᱵᱟᱠᱚ ᱫᱟᱵ ᱫᱚ ᱵᱟᱠᱚ ᱮᱢᱟ ᱠᱚᱣᱟ᱾ ᱰᱟᱺᱝᱣᱟᱹ ᱠᱚᱲᱟ ᱠᱚ ᱫᱟᱵ ᱞᱟᱹᱜᱤᱫ ᱫᱟᱵ ᱠᱚ ᱮᱢᱟ ᱠᱚᱣᱟ ᱚᱱᱟ ᱦᱚᱸᱠᱚ ᱫᱟᱵᱼᱟ ᱡᱟᱦᱟᱸ ᱫᱚᱼ ᱠᱷᱩᱱᱴᱤ ᱫᱚᱠᱚ ᱵᱮᱱᱟᱣᱟ ᱡᱟᱸᱦᱟ ᱫᱚᱼ ᱥᱟᱨᱡᱚᱢ ᱰᱟᱹᱨ ᱨᱮᱭᱟᱜ ᱠᱷᱩᱱᱴᱤ ᱠᱚ ᱡᱩᱛᱟ᱾ ᱟᱨ ᱱᱚᱱᱛᱮ ᱠᱷᱚᱲ ᱛᱮᱠᱚ ᱡᱟᱦᱟᱸ ᱫᱚ ᱵᱩᱥᱩᱵ ᱠᱷᱚᱲᱮᱢ ᱧᱮᱞ ᱟᱠᱟᱫ ᱜᱮᱭᱟ ᱚᱱᱟ ᱛᱮᱠᱚ ᱫᱟᱯᱟ ᱵᱮᱥᱴᱷᱤᱠ ᱥᱟᱹᱲᱤᱢ ᱠᱚ ᱟᱬᱜᱳᱜᱼᱟ᱾ ᱟᱨ ᱱᱚᱱᱛᱮ
ᱦᱮᱸ